ᱦᱮᱞᱳ ᱦᱮᱸ ᱜᱚᱝᱠᱮ ᱞᱟᱹᱭ ᱢᱮ ᱡᱚᱦᱟᱨ ᱜᱮ ᱦᱮᱸ ᱦᱮᱞᱳ ᱦᱮᱸ ᱜᱚᱝᱠᱮ ᱡᱚᱦᱟᱨ ᱜᱮ
ᱦᱮᱸ ᱟᱡᱚᱢ ᱧᱟᱢ
ᱦᱮᱸ ᱟᱡᱚᱢ ᱧᱟᱢ ᱫᱟᱞᱤᱧ
ᱦᱮᱞᱳ
ᱦᱮᱸ ᱡᱚᱢ ᱧᱟᱢ ᱫᱟᱞᱤᱧ ᱜᱚᱝᱠᱮ ᱞᱟᱹᱭᱵᱤᱱ
ᱦᱮᱞᱳᱣ
ᱦᱮᱞᱳᱣ
ᱦᱮᱸ ᱜᱚᱝᱠᱮ ᱟᱸᱡᱚᱢ ᱧᱟᱢ ᱫᱟᱞᱤᱧ
ᱟᱡᱚᱢ ᱧᱟᱢᱮᱜ ᱟᱵᱤᱱ
ᱦᱮᱸ ᱡᱚᱢ ᱧᱟᱢ ᱫᱟ ᱞᱤᱧ
ᱵᱟᱝ ᱟᱸᱡᱚᱢᱚᱜ ᱠᱟᱱ ᱛᱟᱵᱮ ᱱᱟ
ᱦᱮᱞᱳ᱾
ᱦᱮᱞᱳ᱾
ᱦᱮᱸ ᱜᱚᱝᱠᱮ ᱞᱟᱹᱭ ᱵᱤᱱ ᱥᱮ ᱟᱸᱡᱚᱢ ᱮᱫ ᱫᱚᱞᱤᱧ ᱟᱹᱞᱤᱧ ᱫᱚ ᱦᱮᱞᱳ᱾ ᱦᱮᱞᱳ ᱦᱮᱞᱳ᱾
ᱦᱮᱞᱳ᱾
ᱦᱮᱸ ᱞᱟᱹᱭ ᱵᱤᱱ ᱥᱮ ᱜᱚᱝᱠᱮ ᱟᱸᱡᱚᱢ ᱮᱫ ᱫᱚᱞᱤᱧ ᱦᱮᱞᱳ᱾
ᱵᱟᱵᱮᱱ ᱧᱟᱢ ᱫᱟ
ᱟᱸᱡᱚᱢ ᱫᱟᱞᱤᱧ ᱟᱸᱡᱚᱢ ᱫᱟᱞᱤᱧ᱾
ᱛᱚ ᱪᱮᱫ ᱠᱚᱵᱤᱱ ᱪᱤᱠᱟᱹ ᱵᱟᱲᱟᱭᱮᱫᱟ ᱛᱟᱦᱚᱸᱞᱮ? ᱦᱮᱞᱳ᱾